ᱦᱮᱞᱳᱻ
ᱦᱮᱸ ᱦᱮᱞᱳ ᱾
ᱦᱳᱭ ᱜᱚᱢᱠᱮ ᱡᱚᱦᱟᱨ ᱜᱮ ᱾
ᱦᱮᱸ ᱡᱚᱦᱟᱨ ᱜᱮ ᱡᱚᱦᱟᱨ ᱜᱮ ᱾
ᱚ, ᱛᱚᱵᱮ ᱜᱚᱢᱠᱮ ᱪᱮᱫ ᱞᱮᱠᱟ ᱢᱮᱱᱟᱜ ᱵᱟᱲᱟ ᱯᱮᱭᱟ?
ᱵᱮᱥ ᱵᱟᱲᱟ ᱜᱮ ᱟᱞᱮ ᱫᱚ ᱾ ᱟᱯᱮ ᱠᱚᱜᱮ ᱪᱮᱫ ᱞᱮᱠᱟ?
ᱦᱳᱭ ᱜᱚᱝᱠᱮ ᱟᱞᱮ ᱦᱚᱸ ᱪᱟᱸᱫᱳ ᱵᱟᱵᱟᱣᱟᱜ ᱟᱥᱤᱨᱵᱟᱫᱽ ᱥᱮ ᱫᱟᱭᱟ ᱛᱮ ᱡᱚᱛᱚ ᱦᱚᱲ ᱜᱮ ᱜᱚᱜᱚ ᱵᱟᱵᱟ ᱵᱚᱭᱦᱟ ᱢᱤᱥᱨᱟ ᱡᱚᱛᱚ ᱦᱚᱲ ᱜᱮᱞᱮ ᱱᱟᱯᱟᱭ ᱵᱟᱲᱟ ᱜᱮᱭᱟ ᱟᱨ ᱱᱚᱝᱠᱟ ᱜᱮ ᱡᱟᱛᱮ ᱡᱮᱢᱚᱱ ᱵᱚᱱ ᱛᱟᱦᱮᱱ, ᱛᱚ ᱱᱚᱣᱟ ᱜᱮᱵᱚᱱ ᱠᱩᱠᱢᱩ ᱫᱚᱦᱚᱭᱟ ᱥᱮᱵᱚᱱ ᱠᱩᱨᱩᱢᱩᱴᱩᱭᱟ ᱾
ᱦᱳᱭ ᱟᱹᱰᱤ ᱢᱚᱡᱽ ᱵᱟᱠᱷᱚᱡ ᱫᱚ ᱡᱚᱛᱚ ᱦᱚᱲ ᱜᱮ ᱱᱟᱯᱟᱭ ᱵᱟᱲᱮ ᱵᱚᱱ ᱛᱟᱦᱮᱱ ᱢᱟ ᱾
ᱦᱳᱭ ᱛᱚᱵᱮ ᱱᱤᱛᱳᱜ ᱫᱚ ᱦᱟᱸᱜ ᱪᱮᱫ ᱠᱚᱵᱮᱱ ᱪᱮᱠᱟᱭᱮᱫ ᱠᱟᱱᱟ?
ᱱᱤᱛᱚᱜ ᱫᱚ ᱡᱟᱦᱟᱱ ᱠᱟᱹᱢᱤ ᱠᱚᱫᱚ ᱵᱟᱝ ᱾ ᱮᱱᱟᱱ ᱥᱮᱛᱟᱜ ᱵᱮᱞᱟ ᱛᱷᱚᱲᱟ ᱜᱟᱱ ᱠᱟᱹᱢᱤ ᱵᱟᱲᱟ ᱦᱩᱭ ᱮᱱᱟ ᱚᱲᱟᱜ ᱠᱚᱨᱮᱱᱟᱜ ᱜᱮ ᱾
ᱟᱨ ᱱᱤᱛᱚᱜ ᱫᱚ ᱢᱟᱸᱡᱟᱱ ᱡᱚᱢ ᱠᱟᱛᱮᱫ ᱱᱤᱛᱚᱜ ᱫᱚ ᱡᱤᱨᱟᱹᱣ ᱦᱩᱭ ᱟᱠᱟᱱᱟ ᱾
ᱟᱪᱪᱷᱟ ᱟᱪᱪᱷᱟ, ᱴᱷᱤᱠ ᱾ ᱛᱚᱵᱮ ᱟᱸᱻ, ᱫᱟᱜ ᱡᱟᱹᱲᱤ ᱠᱚ ᱪᱮᱫ ᱞᱮᱠᱟ ᱦᱩᱲᱩ ᱦᱩᱲᱩ ᱨᱚᱦᱚᱭ ᱠᱚᱯᱮ ᱥᱟᱹᱨᱫᱤ ᱵᱟᱲᱟᱭ ᱮᱱᱟ ᱥᱮ ᱟᱹᱣᱨᱤ?
ᱮᱦᱚᱵ ᱮᱦᱚᱵ ᱫᱚ ᱟᱹᱣᱨᱤ ᱞᱮ ᱮᱦᱚᱵᱚᱜᱼᱟ ᱾ᱦᱩᱲᱩ ᱠᱚᱫᱚ ᱱᱚᱜ-ᱚᱭ ᱫᱟᱜ ᱱᱤᱛᱚᱜ ᱢᱟ ᱛᱷᱚᱲᱟ ᱟᱸᱡᱮᱫ ᱧᱚᱜ ᱟᱠᱟᱱᱟ ᱛᱷᱚᱨ ᱾
ᱟᱫᱚ ᱥᱤᱛᱩᱝ ᱠᱟᱫᱟᱭ ᱚᱱᱟ ᱛᱮ ᱫᱟᱜ ᱟᱸᱡᱮᱫ ᱟᱠᱟᱱ ᱛᱮ ᱨᱚᱦᱚᱭ ᱵᱟᱝ ᱮᱦᱚᱵ ᱟᱠᱟᱱᱟ ᱟᱨ ᱛᱷᱚᱲᱟ ᱜᱟᱱ ᱜᱟᱹᱪᱷᱤ ᱦᱚᱸ ᱠᱷᱟᱴᱚ ᱧᱚᱜ ᱜᱮᱭᱟ ᱠᱟᱹᱴᱤᱡ ᱧᱚᱜ ᱜᱮᱭᱟ ᱟᱹᱣᱨᱤ ᱦᱟᱨᱟ ᱠᱩᱞᱟᱹᱜᱼᱟ ᱾ ᱚᱱᱟ ᱤᱭᱟᱹᱛᱮ ᱟᱹᱣᱨᱤ ᱞᱮ ᱮᱦᱚᱵᱚᱜᱼᱟ ᱾
ᱟᱞᱮ ᱫᱚ ᱜᱚᱢᱠᱮ ᱢᱟᱱᱮ ᱜᱟᱪᱷᱤ ᱠᱚᱫᱚ ᱞᱮ ᱟᱯᱷᱚᱨ ᱵᱟᱲᱟ ᱠᱮᱫᱟ ᱾ ᱵᱟᱨ ᱡᱟᱭᱜᱟ ᱨᱮ ᱵᱟᱨ ᱨᱮ ᱵᱟᱨ ᱵᱟᱨ ᱫᱷᱚᱢᱟ ᱛᱮᱞᱮ ᱟᱯᱷᱚᱨ ᱠᱮᱫᱟ ᱾ ᱱᱤᱭᱟᱹ ᱫᱷᱟᱣ ᱛᱮᱫ ᱨᱚᱦᱚᱭ ᱢᱟᱱᱮ ᱦᱩᱭ ᱮᱱᱟ ᱟᱨ ᱢᱤᱭᱟ ᱫᱚ ᱦᱟᱸᱜ ᱯᱮ ᱯᱩᱱ ᱠᱟᱹᱴᱩᱵ ᱜᱟᱱ ᱦᱩᱭ ᱠᱟᱱᱟ ᱾ ᱛᱚ ᱚᱠᱟᱴᱟᱜ ᱨᱚᱦᱚᱭ ᱦᱩᱭ ᱮᱱᱟ ᱦᱟᱸᱜ, ᱛᱚᱵᱮ ᱚᱱᱟ ᱫᱚ ᱢᱟᱱᱮ ᱦᱚᱞᱟ ᱢᱟᱫᱮᱨ ᱦᱤᱞᱳᱜ ᱠᱷᱚᱱ ᱛᱩ-ᱛᱩᱫ ᱞᱮ ᱮᱦᱚᱵ ᱟᱠᱟᱱᱟ ᱾ ᱛᱚ ᱦᱚᱞᱟ ᱠᱷᱚᱱ ᱫᱚᱞᱮ ᱟᱨᱟᱢᱵᱚ ᱠᱮᱫᱟ ᱟᱨ ᱪᱚᱯᱚᱫ ᱥᱮ ᱡᱮᱦᱮᱛᱩ ᱢᱟᱱᱮ ᱟᱞᱮ ᱢᱟ ᱟᱸ ᱚᱱᱠᱟ ᱵᱟᱭ ᱫᱟᱜ ᱟᱠᱟᱜ ᱨᱮᱦᱚᱸ ᱢᱚᱡᱽ ᱛᱮ ᱡᱩᱫᱤ ᱵᱟᱭ ᱫᱟᱜ ᱠᱟᱜ ᱨᱮᱦᱚᱸ ᱛᱚᱵᱮ ᱰᱟᱹᱰᱤ ᱫᱟᱜ ᱠᱚ ᱪᱮᱫ ᱫᱟᱜ ᱠᱚ ᱢᱮᱱᱟᱜᱼᱟ ᱾ ᱛᱚ ᱚᱱᱟ ᱠᱚᱛᱮ ᱚᱱᱟ ᱫᱟᱜ ᱮ ᱧᱟᱢ ᱵᱟᱲᱟᱭ ᱮᱫᱟ ᱾ ᱛᱚᱵᱮ ᱚᱱᱟ ᱰᱟᱹᱰᱤ ᱠᱷᱟᱹᱛᱤᱨ ᱛᱮᱜᱮ ᱦᱟᱸᱜ ᱛᱷᱚᱲᱟ ᱜᱟᱱ ᱞᱮ ᱟᱞᱜᱟ ᱧᱚᱜ ᱠᱟᱱᱟ ᱾ ᱟᱨ ᱜᱷᱩᱴᱩ ᱛᱮᱱᱟᱜ ᱚᱠᱟᱴᱟᱜ ᱡᱟᱭᱜᱟ ᱢᱮᱱᱟᱜᱼᱟ, ᱚᱱᱟ ᱢᱟ ᱛᱮᱫ ᱥᱮᱨᱢᱟ ᱵᱷᱚᱨᱥᱟ ᱜᱮ ᱤᱭᱟᱹ ᱪᱮᱫᱟᱜ ᱥᱮ ᱢᱟᱱᱮ ᱫᱟᱜ ᱢᱟᱭ ᱫᱟᱜ ᱵᱟᱲᱟ ᱞᱮᱫ ᱜᱮᱭᱟ ᱟᱫᱚ ᱚᱱᱟ ᱠᱚᱫᱚ ᱟᱸᱡᱮᱫ ᱵᱟᱲᱟ ᱦᱟᱛᱟᱲ ᱠᱟᱱᱟ ᱦᱟᱸᱜ ᱟᱫᱚ ᱚᱱᱮ ᱚᱱᱠᱟ ᱚᱵᱚᱥᱛᱟ ᱨᱮᱜᱮ ᱢᱮᱱᱟᱜᱼᱟ ᱦᱟᱛᱟᱲ ᱞᱮᱭᱟ ᱟᱞᱮ ᱫᱚᱼᱼ
ᱟᱪᱪᱷᱟ ᱟᱪᱪᱷᱟ ᱟᱪᱪᱷᱟ ᱟᱪᱪᱷᱟ ᱴᱷᱤᱠᱼᱼ
ᱛᱚᱵᱮ ᱜᱚᱝᱠᱮ ᱢᱮᱱᱮᱫ ᱦᱳᱭ
ᱚᱱᱟ ᱠᱷᱚᱱ ᱮᱴᱟᱜᱟᱜ ᱨᱚᱲ ᱵᱮᱱᱼᱼ
ᱚᱱᱟ ᱠᱷᱚᱱ ᱮᱴᱟᱜ-ᱟᱜ ᱫᱚ ᱠᱩᱠᱞᱤ ᱵᱮᱱᱟᱞᱤᱧ ᱟᱵᱮᱱ ᱜᱮᱼᱼ ᱛᱟᱭᱱᱚᱢ ᱛᱮ ᱟᱵᱮᱱ ᱜᱮ ᱦᱟᱸᱜ ᱟᱹᱞᱤᱧ ᱵᱮᱱ ᱠᱩᱠᱞᱤ ᱠᱮᱫ ᱞᱤᱧ ᱜᱮᱼᱼ
ᱴᱷᱤᱠ ᱜᱮᱭᱟ ᱴᱷᱤᱠ ᱜᱮᱭᱟ
ᱛᱚ ᱠᱩᱠᱞᱤ ᱫᱚ ᱱᱤᱭᱟᱹ ᱜᱮ ᱡᱮᱞᱮᱠᱟ ᱦᱚᱭᱛᱳ ᱛᱤᱨᱤᱥ ᱡᱩᱱ ᱯᱟᱨᱚᱢ ᱵᱟᱲᱟᱭᱮᱱ ᱛᱟᱵᱚᱱᱟ ᱥᱳ ᱛᱤᱨᱤᱥ ᱡᱩᱱ ᱛᱟᱭᱚᱢ ᱢᱟ ᱦᱟᱸᱜ ᱵᱟᱵᱚᱱ ᱧᱟᱯᱟᱢ ᱵᱟᱲᱟ ᱟᱠᱟᱱ ᱜᱮᱭᱟ ᱚᱠᱚᱭ ᱦᱚᱸ ᱛᱚᱵᱮ ᱚᱱᱟ ᱜᱮᱞᱤᱧ ᱠᱩᱞᱤ ᱵᱮᱱᱟ ᱡᱮ ᱟᱯᱮ ᱥᱮᱫ ᱦᱟᱸᱜ ᱟᱼᱼ ᱪᱟᱞᱟᱣ ᱮᱱ ᱛᱤᱨᱤᱥ ᱡᱩᱱ ᱦᱤᱞᱳᱜ ᱦᱩᱞ ᱢᱟᱦᱟ ᱛᱚ ᱪᱮᱫ ᱞᱮᱠᱟ ᱦᱟᱸᱜ ᱯᱮ ᱯᱟᱨᱚᱢ ᱵᱟᱲᱟ ᱠᱮᱫ ᱛᱟᱵᱚᱱᱟ ᱛᱷᱚᱲᱟ ᱠᱟᱹᱴᱤᱡ ᱟᱸᱡᱚᱢ ᱢᱟᱪᱷᱟ ᱧᱚᱜ ᱦᱚᱪᱚᱞᱟᱝ ᱢᱮ
ᱟᱪᱪᱷᱟ ᱟᱫᱚ ᱦᱳᱭ ᱚᱱᱟ ᱛᱤᱨᱤᱥ ᱡᱩᱱ ᱦᱩᱞ ᱢᱟᱦᱟ ᱫᱚ ᱱᱟᱭ ᱟᱨ ᱱᱟᱯᱟᱭ ᱛᱮᱜᱮᱞᱮ ᱯᱟᱨᱚᱢ ᱵᱟᱲᱟᱠᱮᱜᱼᱟ ᱟᱫᱚᱼᱼ ᱚᱱᱮ ᱚᱱᱠᱟ ᱜᱮ ᱟᱫᱚᱢ ᱟᱫᱚᱢ ᱡᱟᱭᱜᱟ ᱨᱮᱼᱼ ᱛᱷᱚᱲᱟᱜᱟᱱ ᱵᱟᱝ ᱠᱩᱥᱤᱜ ᱞᱮᱠᱟ ᱥᱮ ᱟᱹᱰᱤ ᱢᱚᱸᱡᱽ ᱵᱟᱠᱚ ᱠᱚᱨᱟᱣ ᱞᱮᱫ ᱛᱟᱵᱚᱱᱟ ᱛᱷᱚᱲᱟᱜᱟᱱ ᱟᱵᱚ ᱨᱮᱱ ᱵᱤᱨ ᱵᱟᱱᱴᱟ ᱠᱚᱼᱼ ᱚᱯᱚᱢᱟᱱ ᱞᱮᱠᱟᱱᱟᱜ ᱠᱚ ᱠᱟᱹᱢᱤ ᱠᱮᱫᱟ ᱠᱚ ᱥᱟᱶᱛᱮ ᱦᱩᱞ ᱢᱟᱦᱟ ᱨᱮ ᱵᱟᱝ ᱥᱮ ᱥᱟᱡᱟᱣ ᱞᱮᱠᱟᱱᱟᱜ ᱟ᱾ ᱤᱭᱟᱹ ᱠᱚ ᱫᱚᱦᱚ ᱠᱮᱫᱟ ᱠᱚ ᱯᱨᱳᱜᱨᱟᱢ ᱠᱚ ᱫᱚᱦᱚ ᱠᱮᱫᱟ ᱟᱫᱚᱼᱼ ᱚᱱᱟ ᱠᱚᱜᱮ ᱵᱚᱞᱮ ᱛᱷᱚᱲᱟ ᱜᱟᱱ ᱟᱜ ᱚᱥᱩᱵᱤᱫᱟ ᱫᱚ ᱟᱨ ᱵᱟᱝᱠᱷᱟᱱ ᱵᱟᱹᱠᱤ ᱫᱚ ᱡᱚᱛᱚ ᱴᱷᱤᱠ ᱴᱷᱟᱠ ᱜᱮ ᱯᱟᱨᱚᱢᱱᱟ ᱪᱮᱫᱟᱜ ᱥᱮᱼᱼ ᱟ, ᱩᱱ ᱦᱤᱞᱳᱜ-ᱟᱜ ᱫᱤᱱ ᱦᱚᱸᱼᱼ ᱠᱚ ᱢᱮᱱᱟ ᱪᱚᱴ ᱪᱟᱸᱫᱳ-ᱟᱜ ᱟᱥᱤᱨᱵᱟᱫᱽ ᱛᱮ ᱵᱟᱭ ᱫᱟᱜ ᱞᱮᱫᱟ ᱢᱚᱡᱽ ᱜᱮ ᱯᱟᱨᱚᱢᱱᱟ ᱟᱨ ᱵᱟᱝ ᱠᱷᱟᱱ ᱫᱟᱜ ᱛᱮ ᱦᱚᱲ ᱵᱟᱠᱚ ᱦᱩᱭ ᱠᱚᱜᱼᱟ ᱰᱤᱥᱴᱟᱵᱽ ᱧᱚᱜ ᱦᱩᱭ ᱠᱚᱜᱼᱟ
ᱦᱳᱭ ᱦᱳᱭ, ᱦᱳᱭ ᱜᱚᱝᱠᱮ ᱟᱞᱮ ᱥᱮᱫ ᱦᱚᱸᱼᱼ ᱡᱮᱞᱮᱠᱟ ᱵᱮᱱ ᱢᱮᱱ ᱠᱮᱫ-ᱟ ᱩᱱᱤ ᱦᱤᱞᱳᱜ ᱢᱟ ᱛᱮ ᱟᱞᱮ ᱮᱨᱤᱭᱟ ᱨᱮᱦᱚᱸ ᱵᱟᱨ ᱡᱟᱭᱜᱟ ᱨᱮ ᱜᱮ ᱦᱩᱭᱱᱟ ᱟᱫᱚ ᱢᱤᱫ ᱡᱟᱭᱜᱟ ᱨᱮᱫᱚ ᱦᱟᱸᱜ ᱢᱟᱱᱮ ᱦᱚᱲ ᱠᱚᱢ ᱜᱮᱠᱚ ᱡᱟᱣᱨᱟᱭ ᱮᱱᱟ ᱟᱨ ᱢᱤᱫ ᱡᱟᱭᱜᱟ ᱨᱮᱫᱚ ᱟᱰᱤ ᱛᱟᱢᱟᱢ ᱜᱮ ᱠᱚ ᱡᱟᱣᱨᱟᱭᱱᱟ ᱟᱭᱢᱟ ᱰᱤᱥᱴᱤᱠ ᱠᱷᱚᱱ ᱜᱮ ᱦᱚᱲ ᱠᱚᱼᱼ ᱥᱚᱦᱚᱨ ᱥᱮᱴᱮᱨ ᱵᱟᱲᱟ ᱞᱮᱱᱟ ᱥᱮᱞᱮ ᱧᱟᱯᱟᱢ ᱵᱟᱲᱟ ᱞᱮᱱᱟ ᱛᱚᱵᱮ ᱟᱹᱰᱤ ᱱᱟᱯᱟᱭᱜᱤ ᱵᱩᱡᱷᱟᱹᱣ ᱵᱟᱲᱟᱭ ᱮᱱᱟ ᱡᱮ ᱦᱚᱲ ᱠᱚ ᱟᱭᱢᱟ ᱡᱟᱭᱜᱟ ᱠᱷᱚᱱ ᱠᱚ ᱥᱚᱦᱚᱨ ᱥᱮ ᱴᱮᱨ ᱵᱟᱲᱟᱭᱱᱟ ᱢᱚᱡᱽ ᱟᱹᱭᱠᱟᱹᱣ ᱵᱟᱲᱟᱭ ᱮᱱᱟ ᱛᱚᱵᱮ ᱟᱵᱮᱱ ᱵᱮᱱ ᱢᱮᱱ ᱠᱮᱫ ᱞᱮᱠᱟ ᱜᱚᱝᱠᱮ ᱟᱞᱮ ᱥᱮᱫ ᱦᱚᱸ ᱱᱚᱛᱮ ᱚᱱᱮ ᱠᱚ ᱢᱮᱱᱟ ᱩᱱᱦᱤᱞᱳᱜ ᱢᱤᱫᱴᱮᱱ ᱱᱟ ᱮ ᱟᱵᱩᱣᱟᱜ ᱚᱠᱟᱴᱟᱜ ᱢᱟᱱᱮ ᱠᱟᱹᱨᱤᱭᱟ ᱦᱟᱛᱟᱣ ᱞᱮᱠᱟᱱᱟᱜ ᱢᱤᱫᱴᱮᱡ ᱫᱤᱱᱼᱼ ᱛᱚᱵᱮ ᱚᱱᱠᱟᱱᱟᱜ ᱫᱤᱱᱨᱮ ᱟᱹᱰᱤ ᱠᱷᱩᱥᱤ ᱨᱟᱹᱥᱠᱟᱹ ᱨᱚᱢᱚᱡᱽ ᱵᱟᱲᱟ ᱠᱮᱫᱟ ᱠᱚ ᱛᱚᱵᱮ ᱚᱱᱟ ᱛᱚ ᱥᱟᱡᱟᱣᱧᱚᱜ ᱫᱚ ᱦᱟᱸᱜ ᱵᱟᱝ ᱛᱟᱦᱮᱸ ᱠᱟᱱᱟ ᱟᱫᱚᱼᱼ ᱚᱠᱟᱴᱟᱜ ᱩᱫᱽᱫᱮᱥᱚ ᱠᱟᱱ ᱛᱟᱦᱮᱸ ᱠᱟᱱ ᱛᱟᱵᱚᱱᱟ ᱛᱚᱵᱮ ᱚᱱᱟ ᱩᱫᱽᱫᱮᱥᱚ ᱫᱚ ᱠᱚᱢ ᱦᱩᱭᱱᱟ ᱛᱚᱵᱮ ᱚᱠᱟᱴᱟᱜ ᱩᱫᱽᱫᱮᱥᱼᱼ ᱥᱚ ᱨᱮ ᱮᱱᱛᱮᱫ ᱵᱟᱝ ᱛᱟᱦᱮᱸ ᱠᱟᱱᱟ ᱛᱚᱵᱮ ᱚᱱᱟ ᱜᱮ ᱦᱟᱸᱜ ᱟᱹᱰᱤ ᱵᱟᱹᱲᱛᱤ ᱜᱟᱱ ᱫᱚ ᱦᱩᱭᱱᱟ ᱛᱚ ᱚᱱᱟ ᱚᱱᱟ ᱠᱷᱟᱹᱛᱤᱨ ᱛᱮᱜᱮ ᱦᱟᱸᱜ ᱢᱟᱱᱮ ᱟᱞᱮ ᱛᱷᱚᱲᱟ ᱜᱟᱱᱞᱮ ᱟᱥᱠᱮᱛ ᱧᱚᱜ ᱠᱟᱱᱟ ᱦᱟᱸᱜ ᱟᱫᱚ ᱢᱤᱫ ᱵᱟᱨ ᱢᱤᱰᱤᱭᱟ ᱫᱟᱨᱟᱭ ᱛᱮ ᱦᱟᱸᱜ ᱱᱚᱣᱟ ᱠᱟᱛᱷᱟ ᱯᱳᱣᱪᱷᱟᱣ ᱠᱚᱣᱟ ᱠᱚ ᱦᱟᱸᱜ ᱟᱫᱚ ᱵᱟᱝ ᱫᱚ ᱦᱟᱸᱜ ᱩᱱᱠᱩ ᱢᱟᱱᱮ ᱠᱚᱢᱤᱴᱤ ᱠᱚᱴᱷᱮᱱ ᱵᱟᱝ ᱫᱚ ᱦᱟᱸᱜ ᱪᱟᱞᱟᱣ ᱛᱤᱭᱳᱜ ᱠᱟᱱ ᱵᱟᱝ ᱫᱚ ᱦᱟᱸᱜ ᱵᱟᱝ ᱛᱤᱭᱳᱜ ᱠᱟᱱ ᱟᱨ ᱪᱮᱫᱟᱜ ᱥᱮ ᱛᱟᱣ ᱡᱩᱫᱤᱭᱳ ᱵᱟᱝ ᱛᱤᱭᱟᱹᱜ ᱞᱮᱱᱠᱷᱟᱱ ᱢᱟᱱᱮ ᱪᱮᱫᱞᱮᱠᱟ ᱵᱮᱱ ᱢᱮᱱ ᱠᱮᱭᱟ ᱦᱤᱡᱩᱜ ᱵᱚᱪᱷᱚᱨᱮ ᱦᱚᱸ ᱢᱟᱱᱮ ᱚᱱᱠᱟ ᱠᱚ ᱤᱭᱟᱹᱭᱟ ᱦᱟᱸᱜ ᱛᱚᱵᱮ ᱦᱤᱡᱩᱜ ᱵᱚᱪᱷᱚᱨ ᱡᱟᱛᱮ ᱡᱮᱢᱚᱱ ᱱᱚᱝᱠᱟ ᱵᱟᱝ ᱦᱳᱭᱜ ᱚᱱᱟ ᱠᱷᱟᱹᱛᱤᱨ ᱛᱮ ᱱᱩᱠᱩ ᱫᱚ ᱢᱤᱫ ᱱᱟ ᱤᱧᱜᱮ ᱢᱟ ᱠᱩ ᱡᱩᱨᱩᱲᱟ ᱥᱮ ᱞᱟᱹᱭ ᱛᱮᱫ ᱠᱚ ᱡᱩᱨᱩᱲᱟ ᱪᱮᱫᱟᱜ ᱥᱮ ᱚᱱᱮᱠᱚ ᱢᱮᱱᱟ ᱟᱨ ᱢᱮᱱ ᱢᱤᱫᱴᱮ ᱠᱟᱛᱷᱟ ᱱᱤᱭᱟᱹ ᱦᱚᱸ ᱠᱟᱱᱟ ᱡᱮ ᱡᱮᱞᱮᱠᱟ ᱚᱠᱚᱭᱴᱟᱜ ᱮ ᱠᱚᱨᱟᱣ ᱩᱱᱤ ᱫᱚ ᱦᱟᱸᱜ ᱵᱟᱭ ᱧᱮᱞ ᱩᱨᱩᱢᱟ ᱢᱚᱡᱽ ᱟᱨ ᱤᱭᱟᱹᱫᱚ ᱛᱚᱵᱮ ᱚᱠᱚᱭᱴᱟᱜ ᱧᱮᱧᱮᱞ ᱧᱮᱧᱮᱞ ᱦᱚᱲᱜᱮ ᱦᱟᱸᱜ ᱠᱚ ᱩᱨᱩᱢᱟ ᱟᱫᱚ ᱡᱟᱭᱦᱳᱠ ᱟᱞᱮᱢᱟ ᱧᱮᱧᱮᱞ ᱦᱚᱲᱞᱮ ᱛᱟᱦᱮᱸ ᱠᱟᱱᱟ ᱥᱮ ᱚᱱᱠᱟᱜᱮ ᱛᱮᱜ ᱧᱮᱞ ᱥᱟᱸᱜᱮ ᱦᱚᱲ ᱞᱟᱹᱜᱤᱞᱮ ᱛᱟᱦᱮᱸ ᱠᱟᱱᱟ ᱛᱚ ᱠᱩᱢᱤᱴᱤ ᱦᱚᱲ ᱢᱟ ᱛᱮ ᱵᱟᱞᱮ ᱛᱟᱦᱮ ᱠᱟᱱ ᱜᱮ ᱛᱚᱵᱮ
ᱦᱩᱸ
ᱟᱞᱮᱜᱮ ᱮᱛᱮ ᱚᱱᱟ ᱠᱚ ᱧᱮᱞ ᱡᱩᱛ ᱡᱟᱹᱨᱩᱨ ᱞᱮᱭᱟ ᱚᱠᱟ ᱴᱷᱮᱡ ᱢᱚᱸᱡᱽ ᱮᱱᱟ ᱥᱮ ᱵᱟᱝ ᱢᱚᱸᱡᱽ ᱮᱱᱟ ᱛᱚ ᱚᱱᱟᱜᱮ ᱢᱤᱫ ᱜᱟᱯᱟᱞᱢ ᱢᱟᱨᱟᱣ ᱦᱤᱥᱟᱹᱵ ᱛᱮ ᱛᱚ ᱢᱮᱛᱟᱣ ᱠᱚ ᱡᱟᱹᱨᱩᱲᱟ ᱛᱚ ᱡᱟᱛᱮ ᱡᱮᱢᱚᱱ ᱫᱟᱨᱟᱭ ᱠᱟᱱ ᱦᱤᱡᱩᱜ ᱵᱚᱪᱷᱚᱨ ᱛᱤᱨᱤᱥ ᱡᱩᱱ ᱦᱤᱞᱳᱜ ᱡᱟᱛᱮ ᱡᱮᱢᱚᱱ ᱚᱱᱟ ᱠᱷᱚᱱ ᱟᱨᱦᱚᱸ ᱱᱟᱭ ᱱᱟᱯᱟᱭ ᱚᱠᱟᱴᱟᱜ ᱩᱫᱽᱫᱮᱥᱚ ᱛᱟᱞᱟ ᱛᱤᱜᱤ ᱡᱮᱢᱚᱱ ᱠᱚᱨᱟᱣ ᱦᱩᱭᱩᱜ
ᱦᱩᱸ ᱢᱟ ᱴᱷᱤᱠ ᱜᱮᱭᱟ ᱢᱟᱱᱮ ᱱᱚᱝᱠᱟ ᱜᱮ ᱟᱵᱚ ᱠᱚ ᱞᱮᱠᱟᱱ ᱡᱩᱣᱟᱹᱱ ᱠᱚᱲᱟ ᱠᱩᱲᱤ ᱠᱚ ᱱᱚᱝᱠᱟᱱᱟᱜ ᱤᱫᱤ ᱠᱟᱛᱮᱫ ᱢᱤᱫ ᱵᱟᱨ ᱠᱟᱛᱷᱟ ᱵᱟᱵᱚᱱ ᱫᱚᱦᱚᱭᱟ ᱥᱮ ᱵᱟᱵᱚᱱ ᱨᱚᱲᱟ ᱮᱸᱰᱮᱠᱷᱟᱱ ᱟᱵᱚᱣᱟᱜ ᱥᱚᱢᱟᱡᱽ ᱞᱟᱹᱜᱤᱫ ᱟᱨ ᱚᱠᱚᱭ ᱟᱲᱟᱝ ᱮ ᱩᱴᱷᱟᱹᱣ ᱛᱟᱵᱚᱱᱟ ᱟᱫᱚ ᱚᱱᱟ ᱛᱮ ᱢᱚᱡᱽ ᱠᱟᱛᱷᱟ ᱠᱟᱱ ᱜᱮᱭᱟ ᱟᱨ ᱦᱟᱯᱮᱱ ᱫᱤᱱᱨᱮ ᱡᱮᱢᱚᱱ ᱵᱟᱹᱲᱤᱡ ᱟᱜ ᱟᱞᱚᱵᱚᱱ ᱧᱮᱞ ᱢᱟ
ᱴᱷᱤᱠ ᱴᱷᱤᱠ ᱱᱤᱛᱚᱜ ᱚᱱᱮᱠᱚ ᱢᱮᱱᱟ
ᱯᱟᱨᱢᱚᱜ ᱢᱟ
ᱦᱳᱭ ᱱᱤᱛᱚᱜ ᱚᱱᱮ ᱠᱚ ᱢᱮᱱᱟ ᱢᱚᱸᱡᱽ ᱵᱟᱹᱲᱤᱡ ᱧᱮᱞ ᱵᱷᱮᱜᱟᱨ ᱡᱚᱛᱷᱮᱥᱴᱚ ᱢᱟᱱᱮ ᱟᱵᱚᱣᱟᱜ ᱠᱷᱚᱢᱚᱛᱟ ᱦᱩᱭ ᱵᱟᱲᱟᱣ ᱟᱠᱟᱱᱟ ᱟᱨ ᱱᱤᱛᱚᱜ ᱡᱮᱞᱮᱠᱟ ᱵᱮᱱ ᱢᱮᱱ ᱠᱮᱜ-ᱟ ᱟᱵᱩᱠᱚ ᱞᱮᱠᱟᱱ ᱡᱩᱣᱟᱹᱱ ᱠᱚᱲᱟ ᱠᱩᱲᱤ ᱢᱟᱱᱮ ᱵᱚᱨᱛᱚᱢᱟᱱ ᱟᱸ ᱥᱚᱢᱚᱭ ᱨᱮ ᱢᱮᱱᱟᱜ ᱵᱚᱱᱟ ᱦᱟᱸᱜ ᱛᱚᱵᱮ ᱱᱤᱛᱚᱜ ᱚᱠᱚᱭ ᱠᱚ ᱢᱮᱱᱟᱜ ᱠᱚᱣᱟ ᱦᱚᱸᱚᱭ ᱠᱚ ᱪᱟᱞᱟᱣ ᱵᱟᱲᱟ ᱵᱟᱲᱟᱭ ᱠᱟᱱ ᱢᱤᱫ ᱵᱟᱨ ᱟᱵᱚᱣᱟᱜ ᱢᱤᱫ ᱵᱟᱨ ᱪᱮ ᱠᱚᱪᱚᱝ ᱢᱟᱱᱮ ᱯᱨᱳᱜᱽᱨᱟᱢ ᱛᱚ ᱡᱮᱦᱳᱠ ᱩᱝᱠᱩᱣᱟᱜ ᱛᱤᱨᱮᱜ ᱢᱮᱱᱟᱜ ᱟᱠᱟᱫᱟ ᱛᱚᱵᱮ ᱩᱝᱠᱩ ᱛᱟᱭᱚᱢ ᱢᱟᱦᱟᱜ ᱛᱮ ᱟᱵᱚᱣᱟᱜ ᱛᱤᱨᱮᱜᱮ ᱦᱤᱡᱩᱜᱼᱟ ᱛᱚ ᱚᱱᱟ ᱚᱱᱟ ᱠᱷᱟᱹᱛᱤᱨ ᱛᱤᱨ ᱜᱤ ᱡᱩᱫᱤ ᱟᱵᱚ ᱱᱮᱛᱟᱨ ᱠᱷᱚᱡ ᱜᱮ ᱡᱩᱫᱤ ᱚᱱᱟ ᱠᱚ ᱧᱮᱞ ᱵᱟᱲᱟ ᱠᱟᱛᱮᱫ ᱢᱚᱸᱡᱽ ᱵᱟᱹᱲᱤᱡ ᱦᱩᱫᱤᱥ ᱵᱷᱮᱜᱟᱨ ᱵᱟᱲᱟ ᱠᱟᱛᱮᱫ ᱛᱚ ᱱᱚᱝᱠᱟ ᱵᱚᱱ ᱦᱟᱸ ᱱᱚᱣᱟ ᱦᱤᱥᱟᱹᱵᱽ ᱛᱮ ᱡᱩᱫᱤ ᱠᱟᱛᱷᱟ ᱵᱚᱱ ᱫᱚᱦᱚᱭᱟ ᱛᱚᱵᱮ ᱟᱵᱚ ᱦᱚᱸ ᱟᱭᱢᱟ ᱜᱮ ᱢᱚᱸᱡᱽ ᱵᱟᱹᱲᱤᱡ ᱪᱮᱫ ᱠᱚᱪᱚᱝ ᱵᱚᱱ ᱧᱮᱞ ᱵᱷᱮᱜᱟᱨ ᱫᱟᱲᱮᱭᱟᱜᱼᱟ ᱥᱮ ᱟᱵᱚᱣᱟᱜ ᱫᱟᱨᱟᱭ ᱠᱟᱱ ᱟᱵᱚᱣᱟᱜ ᱟᱸ ᱛᱤᱨᱮ ᱚᱠᱟ ᱠᱚ ᱚᱠᱟ ᱦᱤᱞᱳᱜ ᱛᱮ ᱱᱚᱣᱟ ᱠᱚ ᱢᱟᱱᱮ ᱠᱟᱹᱢᱤ ᱠᱚ ᱦᱤᱡᱩᱜᱼᱟ ᱥᱮ ᱠᱟᱹᱢᱤ ᱦᱚᱨᱟ ᱠᱚ ᱛᱚᱵᱮ ᱢᱚᱸᱡᱽ ᱛᱮ ᱟᱨ ᱱᱟᱯᱟᱭ ᱛᱮᱜᱮ ᱵᱚᱱ ᱠᱟᱹᱢᱤ ᱫᱟᱲᱮᱜ ᱠᱟᱱᱟ ᱦᱟᱸᱜ
ᱩᱸ ᱩᱸ ᱵᱟᱠᱷᱟᱡ ᱫᱚ ᱟᱹᱰᱤ ᱢᱚᱸᱡᱽ
ᱟᱨ ᱦᱮᱸ ᱞᱟᱹᱭ ᱵᱮᱱ
ᱛᱚᱵᱮ ᱚᱱᱟ ᱠᱚᱢᱟ ᱯᱟᱨᱚᱢᱮᱱ ᱱᱤᱛᱚᱜ ᱟᱨ ᱫᱟᱨᱟᱭ ᱠᱟᱱ ᱫᱤᱱ ᱱᱤᱛᱚᱜ ᱢᱮᱛᱟᱜ ᱢᱮ ᱟᱨ ᱱᱤᱛᱚᱜ ᱱᱟᱦᱟᱜ ᱫᱟᱸᱥᱟᱭ ᱵᱚᱸᱜᱟ ᱥᱮᱴᱮᱨᱚᱜ ᱠᱟᱱᱟ ᱤᱱᱟᱹ ᱠᱚᱛᱮᱱ ᱫᱟᱸᱥᱟᱭ ᱵᱚᱸᱜᱟ ᱯᱟᱨᱚᱢ ᱠᱟᱛᱮᱫ ᱱᱟᱦᱟᱜ ᱦᱤᱡᱩᱜ ᱠᱟᱱᱟ ᱟᱵᱚ ᱨᱮᱱᱼᱼ ᱵᱤᱨᱥᱟ ᱢᱩᱱᱰᱟᱣᱟᱜ ᱡᱚᱱᱢᱚ ᱫᱤᱱ
ᱦᱚᱭ
ᱵᱤᱨᱥᱟ ᱢᱩᱱᱰᱟᱣᱟᱜ ᱡᱟᱱᱟᱢ ᱫᱤᱱ ᱨᱮ ᱪᱮᱫ ᱞᱮᱠᱟᱼᱼ ᱟᱸ ᱥᱟᱡᱟᱣ ᱥᱟᱯᱲᱟᱣᱚᱜ ᱠᱟᱱᱟ ᱥᱮ ᱪᱮᱫ ᱞᱮᱠᱟ ᱯᱨᱳᱜᱨᱟᱢ ᱦᱩᱭ ᱦᱚᱪᱚᱭ ᱨᱤᱭᱟᱜ ᱟᱯᱮ ᱠᱚᱥᱮᱜ ᱨᱮ ᱜᱟᱞᱢᱟᱨᱟᱣ ᱪᱟᱞᱟᱜ ᱠᱟᱱᱟ ᱠᱟᱹᱴᱤᱡ ᱱᱚᱣᱟ
ᱦᱳᱭ ᱟᱞᱮ ᱥᱮᱫ ᱫᱚ ᱱᱚᱣᱟ ᱵᱤᱥᱚᱭ ᱛᱮᱫᱚ ᱦᱟᱸᱜ ᱢᱟᱱᱮ ᱵᱟᱝ ᱫᱚᱠᱚ ᱜᱟᱯᱟᱞ ᱢᱟᱨᱟᱣ ᱠᱟᱜ-ᱟ ᱦᱟᱸᱜ ᱵᱟᱝ ᱫᱚ ᱵᱟᱠᱚ ᱜᱟᱯᱟᱞ ᱢᱟᱨᱟᱣ ᱠᱟᱜ-ᱟ ᱦᱟᱸᱜ ᱟᱫᱚ ᱟᱹᱞᱤᱧᱟᱜ ᱞᱩᱛᱩᱨ ᱨᱮ ᱫᱚ ᱦᱟᱸᱜ ᱟᱹᱣᱨᱤ ᱦᱮᱡ ᱛᱤᱭᱟᱜᱚᱜ-ᱟ ᱟᱫᱚ ᱟᱹᱞᱤᱧ ᱫᱚ ᱱᱤᱭᱟᱹ ᱜᱮᱞᱤᱧ ᱢᱮᱱᱟ ᱡᱮ, ᱚᱱᱟ ᱡᱟᱱᱟᱢ ᱫᱤᱱ ᱦᱚᱸ ᱡᱟᱛᱮ ᱡᱮᱢᱚᱱ ᱰᱟᱠ ᱡᱚᱢᱚᱠ ᱜᱮ ᱵᱚᱱ ᱢᱟᱱᱟᱣ ᱟᱨ ᱚᱱᱠᱟ ᱜᱮ ᱢᱤᱫᱴᱮᱱ ᱯᱨᱳᱜᱨᱟᱢ ᱫᱚᱦᱚ ᱦᱚᱪᱚ ᱞᱮᱠᱷᱟᱡ ᱫᱚ ᱢᱚᱸᱡᱽ ᱫᱚ ᱢᱚᱸᱡᱽᱜᱤ ᱦᱩᱭᱩᱜ-ᱟ ᱪᱮᱫᱟᱜ ᱥᱮ ᱚᱱᱟ ᱯᱨᱚᱜᱨᱟᱢ ᱦᱚᱛᱮ ᱛᱮ ᱜᱮ ᱟᱭᱢᱟ ᱦᱚᱲ ᱢᱟᱱᱮ ᱢᱤᱫᱴᱮᱱ ᱥᱚᱱᱫᱮᱥ ᱠᱚ ᱧᱟᱢᱟ ᱥᱮ ᱥᱟᱡᱮᱥᱚᱱᱼᱼ ᱥᱮ ᱤᱸᱜᱮᱛ ᱞᱮᱠᱟ ᱢᱤᱫᱴᱮᱡ ᱪᱮᱫ ᱪᱚᱝ ᱠᱚ ᱧᱟᱢᱟ ᱥᱮ ᱠᱚ ᱵᱟᱰᱟᱭᱟ ᱛᱚ ᱫᱚᱦᱚ ᱞᱮᱠᱷᱟᱱ ᱫᱚ ᱟᱹᱰᱤ ᱢᱚᱡᱽ ᱜᱤ ᱦᱩᱭᱩᱜ-ᱟ
ᱩᱸ
ᱟᱨ ᱚᱱᱮ ᱠᱚ ᱢᱮᱱᱟ ᱨᱟᱹᱥᱠᱟᱹ ᱠᱷᱩᱥᱤ ᱨᱟᱹᱥᱠᱟᱹ ᱫᱚ ᱦᱟᱸᱜ ᱪᱮᱫ ᱞᱮᱠᱟ ᱞᱤᱧ ᱢᱮᱱ ᱠᱮᱭᱟ ᱛᱚᱵᱮ ᱦᱮᱸ ᱚᱱᱟ ᱩᱫᱽᱫᱮᱥᱥᱚ ᱪᱮᱜ ᱠᱟᱱᱟ? ᱛᱚ ᱚᱱᱟ ᱩᱫᱽᱫᱮᱥᱥᱚ ᱫᱚ ᱡᱚ ᱡᱟᱛᱮ ᱡᱮᱢᱚᱱ ᱢᱚᱸᱡᱽ ᱛᱮ ᱯᱩᱨᱟᱹᱜ ᱛᱟᱵᱚᱱ
ᱦᱩᱸ
ᱡᱚᱛᱚ ᱜᱮ ᱵᱚᱱ ᱪᱮᱠᱟᱭ ᱚᱱᱟ ᱜᱤ ᱞᱤᱧ ᱱᱮᱦᱚᱨ ᱡᱚᱦᱟᱨᱚᱜ-ᱟ ᱟᱹᱞᱤᱧ ᱫᱚᱼᱼ ᱟᱨ ᱱᱤᱛᱚᱜ ᱡᱮᱞᱮᱠᱟ ᱵᱤᱱ ᱢᱮᱱ ᱠᱮᱭᱟ ᱟ ᱦᱟᱡᱩᱜ ᱠᱟᱱᱟ ᱚᱠᱟᱴᱟᱜ ᱫᱟᱥᱟᱭ ᱵᱚᱸᱜᱟ ᱚᱱᱟ ᱦᱚᱸ ᱡᱟᱛᱮ ᱡᱮᱢᱚᱱ ᱛᱩᱢᱫᱟᱜ ᱴᱟᱢᱟᱠ ᱦᱚᱛᱮᱫ ᱛᱮ ᱜᱮᱼᱼ ᱞᱟᱦᱟ ᱠᱷᱚᱱ ᱜᱮ ᱡᱚᱛᱚ ᱡᱮᱢᱚᱱ ᱚᱱᱟ ᱵᱚᱱᱼᱼ ᱤᱭᱟᱹ ᱪᱤᱫ ᱵᱟᱲᱟ ᱠᱟᱜ ᱥᱮ ᱵᱚᱱ ᱯᱨᱮᱠᱴᱤᱥ ᱵᱮᱲᱟ ᱠᱟᱜ ᱪᱮᱫᱟᱜ ᱥᱮ ᱚᱱᱟ ᱠᱚ ᱵᱚᱥᱛᱩ ᱟᱵᱩ ᱟᱥᱛᱮ ᱟᱥᱛᱮ ᱛᱮ ᱟᱫᱚᱜ ᱠᱟᱱᱟ ᱪᱮᱫᱟᱜ ᱥᱮ ᱟᱭᱢᱟ ᱠᱚᱲᱟ ᱠᱩᱲᱤ ᱜᱮ ᱦᱟᱸᱜ ᱥᱮ ᱵᱤᱥᱮᱥ ᱠᱟᱛᱮ ᱠᱚᱲᱟ ᱜᱮ ᱦᱟᱸᱜ ᱫᱟᱸᱥᱟᱭᱼ ᱟᱭᱢᱟ ᱦᱚᱲ ᱜᱤ ᱦᱟᱸᱜ ᱵᱟᱠᱩ ᱵᱟᱰᱟᱭ ᱠᱟᱱᱟ ᱥᱮ ᱛᱩᱢᱫᱟᱜ ᱨᱩ ᱦᱚᱸᱼᱼ ᱟᱭᱢᱟ ᱜᱮᱛᱮ ᱵᱟᱠᱚ ᱵᱟᱰᱟᱭ ᱠᱟᱱᱟ ᱟᱫᱚ ᱱᱩᱠᱩ ᱢᱟᱱᱮ ᱪᱤᱫ ᱟᱠᱚ ᱡᱟᱹᱨᱩᱲᱟ ᱢᱮᱛᱟᱣᱟ ᱠᱚᱣᱟ ᱡᱚᱲᱟ ᱡᱮ ᱱᱤᱡᱮᱨ ᱦᱚᱸ ᱥᱮ ᱡᱚᱛᱚ ᱦᱚᱲ ᱵᱚᱱ ᱪᱤᱫ ᱟ ᱢᱮᱱ ᱛᱮ
ᱵᱟᱠᱷᱟᱡ ᱫᱚ ᱟᱫᱚ ᱴᱷᱤᱠ ᱜᱮᱭᱟ ᱤᱧ ᱫᱚ ᱱᱚᱣᱟᱧ ᱢᱮᱱᱮᱫ ᱛᱟᱦᱮᱱᱟ ᱵᱚᱞᱮᱼᱼ ᱵᱤᱨᱥᱟ ᱢᱩᱱᱰᱟᱣᱟᱜ ᱡᱟᱱᱟᱢ ᱫᱤᱱ ᱨᱮ ᱦᱚᱸ ᱱᱚᱝᱠᱟ ᱦᱩᱞ ᱫᱤᱵᱚᱥ ᱞᱮᱠᱟᱼᱼ ᱢᱤᱫᱴᱮᱱ ᱟ ᱥᱚᱵᱷᱟ ᱡᱩᱫᱤ ᱵᱚᱱ ᱯᱟᱛᱟᱣ ᱫᱟᱲᱮᱜ-ᱟ ᱮᱸᱰᱮ ᱠᱷᱟᱱᱼᱼ ᱠᱷᱩᱵ ᱢᱚᱸᱡᱽ ᱦᱩᱭᱩᱜ-ᱟ ᱥᱚᱢᱟᱡᱽ ᱨᱮᱭᱟᱜ ᱢᱤᱫ ᱵᱟᱨᱼᱼ ᱟ ᱵᱮᱵᱟᱹᱲᱤᱡ ᱵᱚᱥᱛᱩ ᱠᱩᱵᱚᱱ ᱪᱚᱨᱪᱟ ᱫᱟᱲᱮᱭᱟᱜ ᱠᱮᱭᱟ ᱤᱱᱟᱹ ᱠᱟᱛᱮᱱ ᱟ ᱦᱟᱨᱟᱜ ᱠᱟᱱ ᱡᱩᱣᱟᱹᱱ ᱠᱩᱲᱤ ᱠᱚᱲᱟ ᱠᱚ ᱢᱤᱫᱴᱮᱱ ᱡᱟᱜᱽᱣᱟᱨ ᱡᱟᱜᱽᱣᱟᱨ ᱵᱟᱹᱭᱥᱤ ᱞᱮᱠᱟ ᱫᱚᱦᱚ ᱞᱮᱱ ᱠᱷᱟᱱ ᱛᱚ ᱥᱚᱢᱟᱡᱽ ᱨᱮᱱ ᱢᱤᱫ ᱵᱟᱨ ᱢᱚᱸᱡᱽ ᱠᱟᱛᱷᱟ ᱩᱝᱠᱩ ᱠᱚ ᱵᱟᱰᱟᱭ ᱧᱟᱢ ᱛᱮ ᱥᱚᱢᱟᱡᱽ ᱪᱮᱜ ᱞᱮᱠᱟ ᱛᱮ ᱪᱟᱞᱟᱣ ᱵᱮᱱᱟᱣ ᱦᱳᱭᱳᱜ-ᱟ ᱥᱚᱢᱟᱡᱽ ᱪᱮᱜ ᱞᱮᱠᱟ ᱱᱟᱯᱟᱭ ᱰᱟᱦᱟᱨ ᱛᱮ ᱪᱟᱞᱟᱜ-ᱟ ᱱᱚᱣᱟ ᱨᱮᱭᱟᱜ ᱢᱤᱫᱴᱮᱱ ᱪᱤᱱᱛᱟᱹ ᱪᱚᱨᱪᱟ ᱦᱟᱡᱩᱜ-ᱟ ᱟᱨ ᱱᱚᱝᱠᱟ ᱛᱮ ᱟᱵᱳᱣᱟᱜ ᱦᱟ ᱦᱟᱯᱮᱱ ᱫᱤᱱ ᱨᱮ ᱵᱷᱟᱹᱞᱟᱹᱭ ᱠᱟᱹᱢᱤ ᱨᱮ ᱱᱩᱠᱩ ᱡᱩᱣᱟᱹᱱ ᱠᱩᱠᱩ ᱜᱚᱸᱲᱚᱸᱜ-ᱟ ᱚᱱᱟ ᱜᱮ᱾ ᱟᱹᱞᱤᱧ ᱫᱚᱞᱤᱧ ᱦᱩᱫᱤᱥ ᱛᱤᱭᱟᱹᱜ ᱮᱜ ᱠᱟᱱ ᱛᱟᱦᱮᱱᱟ ᱵᱚᱞᱮ᱾
ᱴᱷᱤᱠ ᱴᱷᱤᱠ ᱴᱷᱤᱠ ᱟᱹᱰᱤ ᱱᱟᱯᱟᱭ ᱜᱮ ᱵᱮᱱ ᱦᱩᱫᱤᱥ ᱠᱮᱫᱟ ᱟᱨ ᱱᱚᱣᱟ ᱠᱟᱛᱷᱟ ᱢᱟᱱᱮ ᱟᱹᱞᱤᱧ ᱢᱟ ᱟᱛᱮᱫ ᱵᱟᱹᱞᱤᱧ ᱦᱩᱫᱤᱥ ᱠᱟᱫ ᱛᱟᱦᱮᱱᱟ ᱟᱨ ᱟᱵᱮᱱ ᱵᱮᱱ ᱦᱩᱫᱤᱥ ᱧᱟᱢ ᱠᱮᱫ ᱛᱮ ᱥᱮ ᱢᱤᱫ ᱵᱟᱨ ᱠᱟᱛᱷᱟ ᱵᱮᱱ ᱢᱮ ᱛᱚ ᱟᱹᱞᱤᱧ ᱴᱷᱮᱫ ᱫᱚ ᱟᱹᱰᱤᱥ ᱢᱚᱸᱡᱽ ᱞᱤᱧ ᱵᱩᱡᱷᱟᱹᱣ ᱵᱟᱲᱟ ᱠᱮᱫᱟ ᱟᱨ ᱚᱱᱟ ᱠᱷᱟᱹᱛᱤᱨ ᱛᱮ ᱟᱭᱢᱟ ᱟᱭᱢᱟ ᱜᱮ ᱦᱟᱸᱜ ᱥᱟ ᱥᱟᱨᱦᱟᱣ ᱫᱚ ᱞᱤᱧ ᱮᱢᱟᱵᱮᱱ ᱠᱟᱱᱟ ᱟᱨ ᱡᱟᱭᱦᱳᱠ ᱟᱵᱮᱱᱟᱜ ᱦᱮᱸ ᱟᱵᱮᱱ ᱵᱮᱱ ᱫᱤᱥᱟᱹ ᱧᱟᱢ ᱠᱮᱫ ᱛᱮ ᱟᱹᱞᱤᱧ ᱦᱚᱸ ᱛᱮᱜ ᱢᱟᱭᱤᱱᱰ ᱨᱮ ᱛᱷᱚᱲᱟ ᱵᱚᱞᱚ ᱟᱹᱞᱤᱧᱟ ᱥᱮ ᱟᱹᱞᱤᱧ ᱦᱚᱸ ᱮᱱᱛᱮ ᱟᱞᱮ ᱠᱚᱨᱮᱱ ᱢᱤᱫ ᱵᱟᱨ ᱚᱠᱚᱭ ᱠᱚᱪᱚᱝ ᱢᱮᱱᱟᱜ ᱠᱚᱣᱟ ᱩᱱᱠᱩ ᱦᱟᱸᱜ ᱞᱤ ᱞᱟᱹᱭ ᱛᱤᱭᱳᱜ ᱵᱟᱲᱟ ᱠᱚᱣᱟ ᱵᱤᱥᱚᱭ ᱛᱮ ᱡᱟᱛᱮ ᱡᱮᱢᱚᱱ ᱢᱚᱡᱽ ᱛᱮ ᱠᱚ ᱠᱚᱨᱟᱣ ᱛᱟᱵᱚᱱ
ᱦᱳᱭ ᱦᱳᱭ ᱛᱚ ᱟᱹᱰᱤ ᱱᱟᱯᱟᱭ
ᱦᱳᱭ ᱟᱨᱚ ᱡᱮᱞᱮᱠᱟ ᱞᱤᱧ ᱢᱮᱱ ᱠᱮᱭᱟ ᱛᱚᱵᱮ ᱦᱮᱸ ᱢᱮᱱᱮᱫ ᱠᱟᱱᱟᱞᱤᱧ ᱛᱚᱵᱮ ᱚᱱᱮ ᱩᱛᱩ ᱡᱤᱱᱤᱥ ᱠᱚᱫᱚ ᱦᱟᱸᱜ ᱪᱮᱫ ᱠᱚ ᱵᱟᱝᱯᱮ ᱪᱟᱥ ᱵᱟᱲᱟ ᱟᱠᱟᱫᱟ ᱱᱤᱛ ᱢᱟ ᱪᱮᱫ ᱟᱭᱢᱟ ᱜᱮ ᱪᱮᱫ ᱠᱚᱪᱚᱝ ᱢᱟᱱᱮ ᱫᱟᱜ ᱦᱚᱸ ᱫᱟᱜ ᱫᱤᱱ ᱠᱟᱱ ᱛᱟᱵᱚᱱᱟ ᱵᱚᱨᱛᱚᱢᱟᱱ ᱥᱤᱡᱤᱱ ᱨᱮ ᱚᱠᱟᱴᱟᱜ ᱩᱛᱩ ᱡᱤᱱᱤᱥ ᱦᱚ ᱪᱮᱫ ᱠᱚ ᱵᱟᱝᱯᱮ ᱪᱟᱥ ᱵᱟᱲᱟ ᱟᱠᱟᱫ ᱛᱷᱚᱲᱟ ᱞᱟᱹᱭ ᱟᱸᱡᱚᱢ ᱞᱟᱝ ᱢᱮ
ᱱᱤᱛᱚᱜ ᱫᱚ ᱫᱟᱜ ᱫᱤᱱ ᱠᱟᱱᱟ ᱚᱱᱟ ᱛᱮᱢᱟ ᱟᱹᱰᱤ ᱰᱷᱮᱨ ᱢᱟ ᱡᱚᱛ ᱛᱚᱜ ᱦᱚ ᱵᱟᱝ ᱦᱩᱭᱩᱜ ᱜᱮᱭᱟ ᱟᱫᱚ ᱱᱤᱛᱚᱜ ᱫᱚ ᱤᱱᱟᱹ ᱤᱭᱟᱹ ᱠᱚᱜᱮ ᱢᱮᱱᱟᱜᱼᱟ ᱵᱚᱞᱮ ᱟᱨ ᱡᱷᱤᱸᱜᱟᱹ ᱠᱚ ᱛᱷᱚᱲᱟᱜᱟᱱ ᱢᱮᱱᱟᱜᱼᱟ ᱯᱟᱴ ᱟᱲᱟᱜ ᱢᱮᱱᱟᱜᱼᱟ ᱡᱚᱡᱚ ᱟᱲᱟᱜ ᱢᱮᱱᱟᱜᱼᱟ ᱤᱱᱟ ᱠᱟᱛᱮ ᱜᱷᱟᱸᱝᱨᱟ ᱦᱚᱸ ᱛᱷᱚᱲᱟᱜᱟᱱ ᱢᱮᱱᱟᱜᱼᱟ ᱟᱨ ᱪᱮᱫ ᱠᱚ ᱢᱮᱱᱟ ᱠᱚᱸᱰᱷᱟ ᱛᱟᱦᱮᱸ ᱠᱟᱱ ᱜᱮᱭᱟ ᱟᱫᱚ ᱫᱟᱜ ᱛᱮ ᱵᱟᱹᱲᱤᱡ ᱮᱱ ᱛᱟᱞᱮᱭᱟ
ᱟᱪᱪᱷᱟ ᱟᱪᱪᱷᱟ ᱟᱫᱚ ᱪᱮᱫ ᱪᱮᱫ ᱵᱚᱱ ᱢᱮᱱᱟ ᱚᱱᱮ ᱠᱚ ᱢᱮᱱ ᱮᱜ ᱫᱟᱜ ᱛᱮ ᱥᱚᱢᱚᱭᱨᱮ ᱵᱟᱹᱲᱤᱡᱚᱜ ᱜᱮᱭᱟ ᱥᱚᱢᱚᱭᱨᱮ ᱢᱚᱡᱚᱜ ᱜᱮᱭᱟ ᱟᱫᱚ ᱚᱱᱟ ᱢᱟᱛ ᱟᱹᱵᱩ ᱟᱜ ᱛᱤ ᱨᱮᱜᱮ ᱵᱟᱹᱱᱩᱜ ᱜᱮᱭᱟ ᱛᱚ ᱟᱞᱮ ᱦᱚᱸ ᱚᱱᱮ ᱚ ᱱᱤᱡᱮᱨ ᱡᱚᱢ ᱥᱩᱢᱩᱝ ᱜᱮ ᱦᱟᱸᱜ ᱞᱮ ᱢᱤᱫ ᱵᱟᱨ ᱪᱮᱫ ᱠᱚᱪᱚᱝ ᱞᱮ ᱪᱟᱥ ᱵᱟᱲ ᱠᱟᱫᱟ ᱦᱟᱸᱜ ᱡᱷᱟᱴᱟ ᱜᱚᱫ ᱨᱮᱱᱟᱜ ᱵᱤᱥᱮᱥ ᱠᱟᱛᱮ ᱟᱵᱮᱱ ᱪᱮᱫᱞᱮᱠᱟ ᱵᱮᱱ ᱢᱮᱱ ᱠᱮᱫᱟ ᱯᱟᱴ ᱟᱲᱟᱜ ᱠᱚᱦᱚᱸ ᱢᱮᱱᱟᱜ ᱛᱟᱞᱮᱭᱟ ᱡᱷᱤᱸᱜᱟᱹ ᱜᱷᱟᱝ
ᱴᱷᱤᱠ ᱜᱮᱭᱟ ᱟᱫᱚ ᱢᱟ ᱛᱚᱵᱮ ᱟᱭᱢᱟ ᱥᱟᱨᱦᱟᱣ